ᱦᱮᱸ ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱡᱚᱦᱟᱨ ᱜᱮ
ᱤᱱᱟᱹ ᱛᱟᱭᱚᱢ ᱪᱮᱫ ᱞᱮᱠᱟ ᱱᱟᱯᱟᱭ ᱵᱟᱲᱟᱭ ᱜᱮ ᱛᱚ
ᱦᱮᱸ ᱱᱟᱯᱟᱭ ᱵᱟᱲᱟ ᱜᱤ
ᱦᱳᱭ ᱟᱨ ᱠᱤ ᱱᱟᱯᱟᱭ ᱛᱟᱦᱮ ᱨᱮ ᱜᱮ ᱫᱚᱨᱠᱟᱨ ᱠᱟᱱ ᱛᱟᱵᱚᱱᱟ ᱥᱮ ᱪᱮᱫ ᱮᱢ ᱞᱟᱹᱭᱟ
ᱦᱮᱸ ᱦᱮᱸ ᱱᱟᱯᱟᱭ ᱛᱟᱦᱮ ᱜᱮ ᱞᱟᱹᱠᱛᱤ ᱱᱤᱛᱚᱜ
ᱮᱠ ᱵᱟᱨᱮ ᱫᱮᱠ ᱟᱫᱚ ᱢᱤᱫᱴᱟᱝ ᱥᱟᱛᱟᱢ ᱤᱧ ᱮ ᱮᱛᱚᱦᱚᱵ ᱮᱫ ᱛᱟᱞᱟᱝᱟ ᱥᱮ ᱞᱟᱹᱭ ᱟᱢ ᱠᱟᱱ ᱛᱟᱞᱟᱝ-ᱟ ᱟᱫᱚ ᱚᱱᱟ ᱥᱟᱛᱟᱢ ᱨᱮ ᱟᱢ ᱪᱮᱫ ᱞᱮᱠᱟᱢ ᱢᱚᱱᱮᱭ-ᱟ ᱞᱟᱡ ᱪᱟᱞᱟᱝ ᱢᱟ ᱥᱮ ᱞᱟᱹᱭ ᱛᱟᱞᱟᱝ ᱢᱮᱥᱮ
ᱢᱟᱱᱮ ᱥᱟᱛᱟᱢ ᱴᱟᱜ ᱛᱟᱦᱞᱮ ᱞᱟᱹᱭ ᱛᱟᱞᱟᱝ ᱢᱮ᱾
ᱦᱳᱭ ᱚᱱᱟ ᱥᱟᱛᱟᱢ ᱫᱚ ᱦᱩᱭᱩᱜ ᱠᱟᱱᱟ, ᱚᱜᱼᱚᱭ ᱡᱮ ᱫᱟᱝ ᱟᱸ ᱚᱱᱚᱞᱤᱭᱟᱹ ᱚᱞ ᱦᱮᱸᱥᱮ ᱵᱟᱝ ᱫᱟᱢ ᱠᱟᱹᱦᱱᱤ ᱫᱟᱢ ᱠᱟᱹᱦᱱᱤ ᱨᱮᱱᱟᱜ ᱠᱟᱛ ᱠᱟᱛᱷᱟ ᱠᱚᱜᱮ ᱦᱟᱸᱰᱮ ᱱᱟᱰᱮᱱᱟᱜ ᱡᱟᱦᱟᱸ ᱞᱮᱠᱟᱱ ᱥᱟᱸᱫᱮᱥ ᱠᱚᱭ ᱮᱢ ᱦᱚᱪᱚ ᱟᱠᱟᱫᱟ, ᱟᱫᱚ ᱚᱸᱰᱮᱱᱟᱜ ᱠᱟᱛᱷᱟ ᱠᱚ ᱞᱮᱠ ᱠᱟᱛᱮᱜ ᱜᱮ ᱤᱧ ᱦᱚ ᱱᱟᱥᱤᱧ ᱞᱟᱹᱭ ᱤᱭᱟᱢ ᱛᱟᱞᱟᱝ ᱟᱫᱚ ᱛᱤᱱᱟᱹᱜ ᱥᱟᱹᱨᱤ ᱛᱤᱱᱟᱹᱜ ᱱᱟᱥᱮ ᱚᱱᱟ ᱞᱟᱝ ᱱᱟᱥᱮ ᱞᱟᱝ ᱞᱟᱹᱭ ᱤᱫᱤᱭᱟᱜ ᱠᱷᱟᱱ ᱫᱚ ᱱᱟᱯᱟᱭ ᱠᱚᱜ-ᱟ ᱟᱨᱠᱤ ᱚᱱᱟ ᱛᱟᱞᱟ ᱨᱮ ᱦᱮᱸᱥᱮ?
ᱦᱮᱸ ᱦᱮᱸ ᱦᱮᱸ ᱴᱷᱤᱠ
ᱡᱟᱭ ᱦᱳᱠ ᱟᱫᱚ ᱟᱵᱚᱣᱟᱜ ᱜᱮ ᱠᱟᱱᱟ ᱵᱟᱝ ᱫᱚ ᱵᱟᱝ ᱟᱫᱚ ᱪᱤᱠᱟᱹ ᱞᱮᱠᱟ ᱨᱮ ᱚᱱᱟ ᱜᱟᱢ ᱠᱟᱹᱦᱤᱱᱤ ᱨᱮ ᱡᱟᱦᱟᱸ ᱢᱟᱺᱡᱷᱤ ᱯᱟᱨᱜᱟᱱᱟ ᱠᱚᱣᱟᱜ ᱡᱟᱸᱦᱟ ᱞᱮᱠᱟ ᱠᱟᱢᱤ ᱦᱚᱨᱟ ᱠᱚ ᱧᱮᱞ ᱟᱠᱟᱱᱟ ᱦᱮᱸ ᱥᱮ ᱵᱟᱝ ᱚᱱᱟ ᱠᱟᱢ ᱠᱟᱢᱤ ᱦᱚᱨᱟ ᱨᱮ ᱪᱮᱫ ᱞᱮᱠᱟ ᱛᱤᱱᱟᱹᱜ ᱥᱟᱹᱨᱤ ᱛᱤᱱᱟᱹᱜ ᱱᱟᱥᱮ ᱞᱟᱹᱭ ᱦᱚᱪᱚ ᱟᱠᱟᱫᱟ ᱚᱱᱟ ᱵᱟᱨᱮ ᱛᱮ ᱢᱤᱫ ᱵᱟᱨ ᱠᱟᱛᱷᱟᱢ ᱞᱟᱹᱭ ᱮᱫ ᱠᱷᱟᱱ ᱫᱚ ᱟᱹᱰᱤ ᱱᱟᱯᱟᱭ ᱠᱚᱜ-ᱟ ᱟᱨ ᱠᱤ ᱱᱚᱰᱮ ᱢᱤᱫᱴᱟᱝ ᱨᱮ ᱧᱮᱞ ᱟᱠᱟᱱᱟ ᱡᱟᱛᱮ ᱚ ᱨᱮᱸᱜᱮᱡ ᱱᱟᱪᱟᱨ ᱦᱚᱲ ᱩᱱᱠᱤᱱ ᱡᱟᱦᱟᱸ ᱞᱮᱠᱟ ᱥᱟᱦᱟᱱ ᱥᱟᱠᱟᱢ ᱦᱮᱴᱮᱡ ᱠᱟᱛᱮᱫ ᱠᱤᱨᱤᱧ ᱟᱠᱷᱨᱤᱧ ᱠᱟᱛᱮᱜ ᱠᱤᱱ ᱟᱸᱡᱚᱢ ᱛᱟᱦᱮᱸᱜ ᱟᱹᱠᱤᱱ ᱜᱷᱟᱸᱨᱚᱸᱡᱽ ᱠᱤᱱ ᱪᱟᱞᱟᱣ ᱛᱟᱹᱠᱤᱱ ᱛᱟᱦᱮᱸᱜᱼᱟ ᱟᱫᱚ ᱚᱱᱟᱨᱮ ᱵᱟᱝ ᱢᱟ ᱯᱷᱚᱨᱮᱥᱴ ᱚᱯᱷᱤᱥ ᱴᱷᱮᱱ ᱚᱯᱷᱤᱥᱟᱨ ᱴᱷᱮᱱ ᱠᱤᱱ ᱥᱟᱵ ᱦᱚᱪᱚ ᱞᱮᱱᱟ᱾ ᱟᱫᱚ ᱤᱱᱟᱹ ᱞᱮᱠᱟ ᱨᱮ ᱩᱱᱠᱤᱱ ᱫᱚ ᱪᱮᱫ ᱪᱤᱠᱟᱹᱭᱮᱱᱟ, ᱟᱫᱚ ᱚᱸᱰᱮ ᱫᱚᱠᱚ ᱨᱮᱡ ᱠᱮᱫ ᱠᱤᱱᱟᱹ ᱰᱟᱰᱚᱢᱮᱫ ᱠᱤᱱᱟ ᱠᱚ ᱯᱚᱭᱥᱟ ᱢᱟᱱᱮ ᱡᱟᱦᱟᱸ ᱵᱚᱱ ᱢᱮᱛᱟᱜ ᱠᱟᱱ ᱡᱩᱨᱤ ᱢᱟᱱᱟ ᱟᱫᱚ ᱤᱱᱟᱹ ᱞᱮᱠᱟ ᱫᱚ ᱚᱸᱰᱮ ᱠᱷᱚᱱᱟᱜ ᱩᱱᱤ ᱫᱚ ᱪᱮᱫ ᱦᱚᱸ ᱵᱟᱝ ᱮᱸ ᱩᱱᱤ ᱫᱚᱠᱚ ᱢᱮᱛᱟᱭ ᱠᱟᱱᱟ ᱟᱹᱰᱤ ᱢᱚᱸᱡᱽ ᱮᱻ ᱟᱸᱻ ᱯᱟᱨᱜᱟᱱᱟ ᱤᱭᱟᱹ ᱫᱷᱟᱨᱮ ᱨᱮᱠᱚ ᱤᱫᱤ ᱠᱟᱫᱮ ᱫᱚᱠᱚ ᱛᱚᱞ ᱟᱠᱟᱫᱮᱭᱟ, ᱦᱚᱸ ᱵᱟᱵᱟ ᱦᱚᱲ ᱴᱟᱜ ᱫᱚ᱾ ᱟᱫᱚ ᱚᱸᱰᱮ ᱛᱚᱞ ᱠᱟᱛᱮᱜ ᱠᱚ ᱢᱮᱛᱟᱭ ᱠᱟᱱᱟ ᱯᱚᱭᱥᱟ ᱟᱹᱜᱩᱭ ᱢᱮ ᱵᱟᱠᱷᱟᱱ ᱫᱚ ᱱᱚᱝᱠᱟ ᱜᱮ ᱛᱟᱦᱮᱱᱟᱢ᱾ ᱛᱟᱞᱮ ᱵᱟᱹᱦᱩ ᱠᱩᱲᱤ ᱛᱮᱠᱚ ᱵᱷᱮᱡᱟ ᱠᱮᱫᱮᱭᱟᱠᱚ ᱟᱨ ᱩᱱᱤ ᱡᱟᱦᱟᱸ ᱚᱱᱟ ᱥᱟᱦᱟᱱ ᱮᱠᱮᱱ ᱥᱟᱠᱟᱢ ᱠᱚᱠᱤᱱ ᱟᱹᱜᱩᱭᱮᱫ ᱛᱟᱦᱮᱸᱜ ᱚᱱᱟ ᱫᱚ ᱯᱟᱨᱜᱟᱱᱟ ᱚᱲᱟᱜ ᱥᱮᱫ ᱠᱚ ᱤᱫᱤ ᱠᱮᱫᱟ ᱡᱮ ᱯᱟᱨᱜᱟᱱᱟ ᱢᱮᱛᱟᱭ ᱠᱟᱱᱟ ᱠᱚ ᱫᱩ ᱤᱫᱤ ᱡᱚᱝ ᱢᱮ ᱟᱢ, ᱟᱨ ᱯᱟᱨᱜᱟᱱᱟ ᱫᱚ ᱪᱮᱫ ᱪᱤᱠᱟᱹ ᱟᱠᱟᱱᱟ ᱩᱱᱤ ᱫᱚ ᱟᱸ ᱚᱱᱮ ᱦᱚᱸ ᱵᱷᱟᱹᱜᱤ ᱠᱟᱛᱷᱟ ᱜᱮ ᱡᱚᱢ ᱦᱚᱪᱚᱭᱮᱫ ᱠᱚ ᱧᱩᱸ ᱦᱚᱪᱚᱭᱮᱫ ᱠᱚᱣᱟ ᱯᱟᱹᱣᱨᱟᱹ ᱠᱚ ᱡᱤᱞ ᱪᱟᱠᱷᱟᱱᱟ ᱠᱚ ᱡᱚᱢ ᱦᱚᱪᱚᱭᱮᱫ ᱠᱚᱣᱟ᱾ ᱟᱫᱚ ᱱᱚᱣᱟ ᱫᱚ ᱪᱮᱫ ᱞᱮᱠᱟ ᱟᱢᱮᱢ ᱟᱹᱭᱠᱟᱹᱣ ᱫᱟ ᱡᱮ ᱥᱟᱹᱨᱤᱜᱤ ᱠᱤ ᱱᱚᱝᱠᱟ ᱱᱚᱣᱟ ᱵᱟᱥᱛᱚᱵ ᱪᱤᱛᱟᱹᱨ ᱥᱟᱶᱛᱮ ᱠᱤ ᱱᱚᱣᱟ ᱛᱤᱱᱟᱹᱜᱼᱴᱟ ᱢᱤᱞ ᱦᱮᱱᱟᱜ ᱟᱠᱟᱫᱟ ᱱᱚᱣᱟ ᱠᱟᱛᱷᱟ ᱛᱟᱜᱽ
ᱩᱸ ᱟᱫᱚ ᱡᱟᱦᱟᱸ ᱥᱟᱦᱟᱱ ᱥᱟᱠᱟᱢ ᱥᱟᱞᱟᱜ ᱱᱚᱣᱟ ᱠᱟᱛᱷᱟ ᱡᱟᱦᱟᱸᱢ ᱞᱟᱹᱭ ᱠᱮᱫᱟ
ᱟᱫᱚ ᱤᱧ ᱫᱚ ᱚᱱᱟ ᱫᱤᱥᱚᱢ ᱛᱟᱞᱟ ᱨᱮᱱᱟᱜ ᱥᱟᱱᱟᱢ ᱠᱷᱳᱡᱽ ᱠᱷᱚᱵᱚᱨ ᱥᱮ ᱚᱱᱠᱟᱱᱟᱜ ᱠᱟᱛᱷ ᱠᱚᱫᱚ ᱵᱟᱹᱧ ᱞᱟᱹᱭ ᱫᱟ ᱡᱩᱫᱤ ᱟᱞᱮ ᱟᱹᱛᱩ ᱨᱮᱱᱟᱜ ᱠᱟᱛᱷᱟᱧ ᱞᱟᱹᱭᱟ ᱥᱮ ᱟᱞᱮ ᱟᱛᱳ ᱴᱚᱞᱟ ᱠᱚᱨᱮᱱᱟᱜ ᱠᱟᱛᱷᱟᱧ ᱞᱟᱹᱭᱟ ᱢᱮᱱᱠᱷᱟᱱ ᱮᱸᱜ ᱮᱠᱪᱩᱭᱞᱤ ᱱᱚᱰᱮ ᱡᱟᱦᱟᱸᱭᱟᱜ ᱢᱟᱺᱡᱷᱤᱭᱟᱜ ᱠᱟᱹᱢᱤ ᱥᱮ ᱯᱟᱨᱜᱟᱱᱟᱜ ᱠᱟᱹᱢᱤ ᱛᱚ ᱚᱱᱟ ᱫᱚ ᱵᱟᱝ ᱦᱩᱭ ᱫᱟᱲᱮᱭᱟᱜᱼᱟ ᱛᱤᱥ ᱦᱚᱸ ᱪᱮᱫᱟᱜ ᱥᱮ ᱮᱸ ᱦᱩᱭᱩᱜ ᱡᱩᱫᱤ ᱢᱤᱫ ᱟᱨ ᱦᱚᱲ ᱠᱚ ᱠᱟᱹᱢᱤᱭᱮᱫ ᱨᱮᱦᱚᱸ ᱠᱤᱱᱛᱩ ᱱᱚᱣᱟ ᱫᱚ ᱮᱸ ᱩᱱᱤ ᱵᱮᱠᱛᱤᱭ ᱠᱟᱹᱢᱤᱭᱟ ᱠᱤᱱᱛᱩ ᱮᱠᱪᱩᱭᱞᱤ ᱡᱟᱦᱟᱸ ᱠᱟᱹᱢᱤ ᱛᱟᱠᱚ ᱟᱵᱚ ᱵᱚᱱ ᱵᱟᱲᱟᱭᱟ ᱩᱸᱻ ᱵᱤᱱᱛᱤ ᱵᱟᱠᱷ ᱵᱚᱱᱟᱭ ᱟᱸᱡᱚᱢ ᱟᱠᱟᱫᱟ ᱢᱟᱺᱡᱷᱤ ᱫᱚ ᱢᱤᱫᱴᱟᱝ ᱟᱛᱳ ᱨᱤᱱᱤᱡ ᱠᱷᱟᱢ ᱠᱷᱩᱱᱴᱤ ᱦᱚᱲ ᱠᱟᱱᱟᱭ ᱥᱮ ᱟᱛᱳ ᱨᱤᱱᱤᱡ ᱟᱹᱫ ᱵᱩᱱᱤᱭᱟᱹᱫᱽ ᱦᱚᱲ ᱠᱟᱱᱟᱭ ᱢᱮᱱᱠᱷᱟᱱ ᱩᱱᱤᱭᱟᱜ ᱢᱟᱹᱪ ᱟᱭᱟᱜ ᱫᱚ ᱟᱹᱰᱤ ᱠᱤᱪᱷᱩ ᱫᱟᱭᱤᱛᱛᱚ ᱛᱟᱦᱮᱱ ᱛᱟᱭ ᱫᱟᱭᱤᱛᱛᱚ ᱵᱚᱞᱛᱮ ᱩᱱᱤ ᱫᱚ ᱟᱡᱨᱮ ᱡᱷᱚᱛᱚ ᱜᱮᱛᱟᱭ ᱦᱚᱱ ᱦᱚᱯᱚᱱ᱾ ᱢᱤᱫᱴᱟᱝ ᱚᱲᱟᱜ ᱨᱮ ᱜᱤᱫᱽᱨᱟᱹᱭ ᱢᱟᱱᱮ ᱟᱭᱳᱼᱵᱟᱵᱟ ᱛᱮ ᱴᱩᱣᱟᱹᱨ ᱞᱮᱱ ᱠᱷᱚ ᱛᱤᱥᱦᱚᱸ ᱴᱩᱣᱟᱹᱨ ᱢᱮᱱᱛᱮ ᱵᱟᱵᱚᱱ ᱞᱮᱠᱷᱟ ᱠᱚ ᱠᱟᱨᱚᱱ ᱱᱩᱭ ᱫᱚ ᱢᱟᱺᱡᱷᱤᱭᱤᱡᱽ ᱫᱚ ᱜᱤᱫᱽᱨᱟᱹ ᱠᱟᱱᱟᱭ ᱚᱱᱠᱟ, ᱢᱤᱫᱴᱟᱝ ᱢᱟᱺᱡᱷᱤ ᱵᱟᱵᱟ ᱫᱚ ᱢᱮᱱᱟᱭᱟ ᱚᱱᱠᱟ ᱢᱤᱫ ᱢᱤᱫᱴᱟᱝ ᱤᱧᱫᱩᱧ ᱢᱚᱱᱮᱭᱟ, ᱟᱢ ᱚᱠᱟ ᱞᱮᱠᱟ ᱪᱮᱫᱠᱟᱢ ᱢᱚᱱᱮᱭᱟ?
ᱴᱷᱤᱠ ᱠᱟᱛᱷᱟ ᱫᱚ ᱠᱟᱱ ᱜᱮᱭᱟ ᱛᱚ ᱪᱮ ᱟᱨ ᱱᱚᱣᱟ ᱠᱟᱛᱷᱟ ᱫᱚ ᱱᱚᱰᱮᱱᱟᱜ ᱱᱚᱝᱠᱟ, ᱟᱨ ᱱᱚᱝᱠᱟᱨᱮ ᱱᱚᱣᱟ ᱠᱟᱛᱷᱟ ᱥᱟᱵ ᱨᱟᱠᱟᱵ ᱟᱠᱟᱱ ᱜᱮᱭᱟ ᱾ ᱡᱮ ᱥᱟᱹᱨᱤᱜᱮ ᱱᱚᱣᱟ ᱠᱟᱛᱷᱟ ᱫᱚ ᱮᱠᱟᱞ ᱡᱚᱛᱷᱟᱛᱟᱜ ᱫᱚ ᱵᱟᱝ ᱠᱟᱱᱟ ᱥᱮ ᱮᱻ ᱱᱚ ᱠᱟᱱᱟᱜ ᱯᱟᱨᱜᱟᱱᱟ ᱠᱟᱹᱢᱤ ᱫᱚ ᱵᱟᱝ ᱛᱟᱦᱮᱸ ᱠᱟᱱ ᱛᱟᱭᱟ ᱚᱸᱰᱮ ᱫᱚ᱾ ᱪᱮᱫᱟᱜ ᱵᱟᱝ ᱢᱟ ᱯᱟᱨᱜᱟᱱᱟ ᱡᱩᱫᱤ ᱜᱮ ᱠᱟᱱᱟᱭ ᱟᱫᱚ ᱚᱸᱰᱮ ᱫᱚ ᱩᱱᱠᱤᱱ ᱡᱚᱠᱷᱚᱱ ᱨᱮᱸᱜᱮᱡ ᱱᱟᱪᱟᱨ ᱜᱮᱭᱟ ᱠᱤᱱ ᱚᱸᱰᱮ ᱟᱡ ᱢᱤᱫᱴᱟᱝ ᱜᱚᱲᱚ ᱥᱚᱯᱚᱦᱚᱫᱽ ᱮᱢ ᱫᱚᱨᱠᱟᱨ ᱛᱟᱦᱮᱸ ᱠᱟᱱ ᱛᱟᱭᱟ ᱡᱮ ᱫᱚᱠᱷᱚᱞ ᱵᱟᱹᱵᱩ ᱥᱮ ᱯᱷᱚᱨᱮᱥᱴ ᱚᱯᱷᱤᱥ ᱥᱟᱶ ᱥᱟᱶ ᱛᱮ ᱱᱩᱱᱟᱹᱜ ᱟᱸ ᱫᱩᱲᱩᱵ ᱛᱤᱸᱜᱩᱱ ᱟᱸ ᱦᱮᱱᱟᱜ ᱟᱠᱟᱫ ᱛᱟᱭᱟ ᱟᱫᱚ ᱚᱱᱟ ᱥᱟᱶ ᱛᱮ ᱩᱱᱤ ᱫᱚ ᱚᱱᱟ ᱢᱮᱱ ᱞᱟᱹᱠᱛᱤ ᱛᱟᱦᱮᱸ ᱠᱟᱱ ᱛᱟᱭᱟ ᱡᱟᱭᱦᱳᱠ ᱤᱧ ᱨᱮᱱ ᱜᱩᱱᱤ ᱜᱩᱨᱤᱵᱽ ᱜᱮ ᱠᱟᱱᱟ ᱠᱚ ᱟᱨ ᱡᱟᱦᱟᱸ ᱜᱮ ᱠᱚᱵᱤᱱ ᱛᱚ ᱫᱳᱥ ᱠᱟᱜ ᱫᱟᱭ ᱠᱟᱜ ᱠᱤᱱ ᱦᱮᱸ ᱥᱮ ᱵᱟᱝ ᱟᱫᱚ ᱱᱤᱭᱟᱹ ᱛᱟᱭᱚᱢ ᱫᱟᱨᱟᱢ ᱫᱚ ᱦᱚᱳᱭ ᱛᱚ ᱱᱚᱝ ᱠᱟᱢ ᱵᱟᱹᱠᱤᱱ ᱠᱟᱹᱢᱤᱭᱟ ᱾ ᱫᱮ ᱛᱟᱦᱚᱞᱮ ᱟᱲᱟᱜ ᱠᱟᱭ ᱢᱮ ᱱᱤᱭᱟᱹ ᱫᱷᱟᱣ ᱫᱚ ᱥᱮ ᱪᱮᱫ,
ᱦᱮᱸ ᱚᱱᱠᱟᱜᱮ ᱾
ᱴᱷᱤᱠ ᱟᱪᱷᱮ ᱟᱪᱷᱟ ᱤᱱᱟᱹ ᱛᱟᱭᱚᱢ ᱢᱤᱫᱴᱟᱝ ᱟᱨ ᱢᱤᱫᱴᱟᱝ ᱛᱟᱸᱦᱮ ᱠᱟᱱᱟ ᱦᱮᱸᱥᱮ ᱵᱟᱝ ᱾ ᱚᱱᱟ ᱫᱚ ᱦᱩᱭᱩᱜ ᱠᱟᱱᱟ ᱪᱮᱫ? ᱚᱱᱟ ᱯᱷᱟᱭᱵᱟᱨ ᱥᱮᱱᱴᱟᱨ ᱫᱚ ᱵᱟᱝ ᱟᱸᱡᱚᱜ ᱠᱟᱱᱟ ᱾ ᱦᱚᱭ ᱚᱱᱟ ᱫᱚ ᱛᱟᱸᱦᱮ ᱠᱟᱱᱟ ᱪᱮᱫᱞᱮᱠᱟ ᱢᱤᱫᱴᱟᱝ -ᱢᱤᱫᱴᱟᱝ ᱦᱩᱰᱤᱧ ᱠᱩᱞᱟᱹᱭ ᱠᱷᱟᱹᱛᱤᱨ ᱛᱮᱜᱮ, ᱩᱱᱠᱩ ᱵᱟᱨ ᱟᱹᱛᱩ ᱛᱟᱞᱟᱨᱮ ᱢᱤᱫᱴᱟᱝ ᱟᱨ ᱛᱟᱯᱟᱢ ᱠᱷᱟᱹᱯᱟᱹᱨᱤ ᱦᱩᱭ ᱞᱮᱱ ᱛᱟᱠᱚᱣᱟ ᱢᱟᱨᱟᱝ ᱩᱛᱟᱹᱨ ᱵᱤᱪᱟᱹᱨ ᱦᱩᱭ ᱞᱮᱱᱟ ᱟᱨ ᱚᱱᱟ ᱵᱤᱪᱟᱹᱨ ᱦᱩᱭ-ᱦᱩᱭ ᱦᱚᱛᱮ, ᱟᱫᱚ ᱧᱩᱛ ᱧᱤᱫᱟᱹ ᱞᱮᱱ ᱠᱷᱟᱹᱛᱤᱨ ᱛᱮ, ᱟᱫᱚ ᱚᱱᱟ ᱠᱷᱟᱹᱛᱤᱨ ᱛᱮ ᱨᱤᱥᱮᱱᱴ ᱟᱞᱮ ᱨᱮᱦᱚᱸ ᱚᱱᱟ ᱩᱱᱠᱩ ᱦᱚᱸ ᱚᱵᱮᱲᱟ ᱜᱮᱠᱚ ᱠᱷᱚᱡᱚᱜ ᱠᱟᱱ ᱛᱟᱸᱦᱮᱫ, ᱟᱫᱚ ᱵᱟᱝᱪᱚ ᱩᱱᱠᱩ ᱦᱚ ᱚᱱᱠᱟᱱᱟᱜ ᱚᱸᱰᱮ ᱚᱱᱟ ᱜᱟᱢ ᱠᱟᱹᱦᱱᱤ ᱨᱮᱱᱟᱜ ᱠᱟᱛᱷᱟ ᱞᱮᱠᱟ ᱛᱮᱜᱮ ᱠᱚ ᱩᱭᱦᱟᱹᱨ ᱵᱷᱟᱵᱽᱱᱟ ᱞᱮᱫ ᱾ ᱡᱮ ᱩᱱᱨᱮ ᱟᱞᱮ ᱨᱮᱱ ᱱᱩᱠᱩ ᱢᱟᱺᱡᱷᱤ ᱵᱟᱵᱟ ᱛᱮᱠᱚ ᱠᱚ ᱞᱟᱹᱭ ᱠᱮᱫ ᱜᱮ, ᱡᱮ ᱵᱟᱝ ᱱᱤᱛᱚᱜ ᱫᱚ ᱚᱠᱛᱚ ᱯᱚᱞᱚᱢ ᱟᱠᱟᱱᱟ ᱟᱞᱮ ᱫᱚ ᱱᱤᱛᱚᱜ ᱫᱚ ᱵᱟᱝᱞᱮ ᱫᱩᱲᱩᱵᱼᱟ ᱾ ᱱᱟᱣᱟ ᱫᱚ ᱵᱟᱥᱛᱚᱵ ᱨᱮᱱᱟᱜ ᱠᱟᱛᱷᱟ ᱜᱤᱧ ᱞᱟᱹᱭ ᱠᱮᱫᱟ ᱚᱱᱟ ᱤᱧ ᱱᱮᱜᱼᱮ ᱠᱤᱪᱷᱩ ᱫᱤᱱ ᱢᱟᱲᱟᱝ ᱜᱮ ᱢᱤᱫ ᱦᱟᱯᱛᱟ ᱜᱟᱱ ᱦᱩᱭᱩᱜ ᱠᱟᱱᱟ ᱚᱱᱟ ᱢᱟᱲᱟᱝ ᱨᱮᱱᱟᱜ ᱠᱟᱛᱷᱟᱧ ᱞᱟᱹᱭ ᱦᱚᱪᱚᱭᱮᱫᱟ ᱾ ᱟᱫᱚ ᱩᱱᱠᱩ ᱦᱚᱸ ᱚᱱᱠᱟ ᱵᱟᱨ ᱢᱟᱺᱡᱷᱤ ᱠᱤᱱ ᱛᱟᱸᱦᱮ ᱠᱟᱱᱟ ᱾ ᱟᱫᱚ ᱩᱱᱠᱤᱱ ᱫᱩᱲᱩᱵ ᱢᱤᱫ ᱞᱟᱹᱜᱤᱫ ᱛᱮ ᱟᱞᱮ ᱞᱮ ᱥᱮᱱ ᱠᱟᱱᱟ ᱾ ᱟᱫᱚ ᱩᱱᱠᱩ ᱥᱮᱴᱮᱨᱚᱜ ᱛᱮᱜᱮ ᱠᱚ ᱵᱤᱞᱚᱢ ᱜᱚᱜ ᱠᱮᱫᱟ ᱪᱟᱨᱴᱟ ᱯᱟᱸᱪᱴᱟ ᱠᱚ ᱵᱟᱡᱟᱣ ᱮᱫᱟ ᱾ ᱟᱫᱚ ᱱᱚᱣᱟ ᱠᱟᱛᱷᱟ ᱫᱚᱵᱚᱱ ᱮᱛᱚᱦᱚᱵ ᱞᱮᱠᱷᱟᱱ ᱛᱚ ᱟᱵᱚ ᱫᱚ ᱵᱤᱞᱚᱢᱚᱜᱼᱟ ᱾ ᱟᱨ ᱵᱤᱞᱚᱢ ᱞᱮᱱᱠᱷᱟᱱ ᱫᱚ ᱞᱟᱹᱭ ᱫᱚᱠᱚ ᱧᱩᱛ ᱞᱮᱱᱠᱷᱟᱱ, ᱫᱚ ᱞᱟᱹᱭᱮᱫ ᱫᱚᱠᱚ ᱥᱟᱹᱨᱤ-ᱥᱟᱹᱨᱤ ᱰᱩᱞᱩᱰᱩᱝ ᱵᱤᱧ ᱦᱚᱸᱭ ᱩᱱᱫᱚ ᱟᱜᱟᱭᱟᱝ ᱚᱜᱼᱟ ᱾ ᱟᱫᱚ ᱚᱱᱟ ᱞᱮᱠᱟ ᱠᱟᱛᱷᱟ ᱞᱮᱠᱟ ᱛᱮᱜᱮ, ᱱᱚᱣᱟ ᱡᱟᱸᱦᱟ ᱜᱟᱢ ᱠᱟᱹᱦᱱᱤ ᱫᱚ ᱟᱹᱰᱤ ᱥᱮᱫᱟᱭ ᱡᱩᱜᱽ ᱨᱮᱜᱮ ᱚᱞ ᱠᱟᱫᱟᱭ ᱾ ᱩᱱᱤᱥᱥᱚ ᱵᱤᱨᱟᱥᱤ ᱥᱟᱞ ᱨᱮᱱᱟᱜ ᱚᱞ ᱠᱟᱱᱟ ᱱᱚᱣᱟ ᱫᱚ ᱾ ᱟᱫᱚ ᱛᱟᱦᱚᱞᱮ ᱚᱱᱠᱟ ᱞᱮᱠᱟ ᱠᱟᱛᱷᱟᱭ ᱞᱟᱹᱭ ᱦᱚᱪᱚ ᱠᱮᱫᱟ ᱡᱮ ᱱᱚᱣᱟ ᱨᱮ, ᱩᱱᱠᱩ ᱜᱟᱯᱟᱞ ᱢᱟᱨᱟᱣ- ᱜᱟᱯᱟᱞ ᱢᱟᱨᱟᱣ ᱛᱟᱞᱟ ᱛᱮᱠᱚ ᱟᱹᱭᱩᱵ ᱮᱱᱠᱷᱟᱱ, ᱟᱹᱭᱩᱵ ᱮᱱᱠᱷᱟᱱ ᱟᱫᱚ ᱫᱟᱞ ᱛᱟᱯᱟᱞ ᱠᱚ ᱮᱛᱚᱦᱚᱵ ᱠᱮᱫᱟ ᱠᱚ ᱾ ᱟᱫᱚ ᱱᱚᱜᱼᱚᱭ ᱡᱮ ᱱᱚᱝᱠᱟ ᱢᱤᱫᱴᱟᱝ ᱫᱟᱞ ᱫᱟᱯᱟᱞᱟ, ᱡᱮ ᱱᱩᱝᱠᱩ ᱛᱟᱞᱟᱨᱮ ᱱᱚᱜᱼᱚ ᱱᱚᱣᱟ ᱡᱟᱦᱟᱸ ᱢᱤᱫᱴᱟᱝ ᱵᱷᱩᱞ ᱵᱩᱡᱷᱟᱹ ᱵᱩᱡᱷᱤ, ᱡᱮ ᱩᱱᱤ ᱦᱩᱰᱤᱧ ᱦᱩᱰᱤᱧ ᱡᱤᱭᱟᱹᱞᱤ ᱠᱷᱟᱹᱤᱨ ᱛᱮ ᱡᱮ ᱟᱵᱚ ᱛᱟᱞᱟᱨᱮ ᱪᱮᱫᱟᱜ ᱵᱚᱱ ᱫᱟᱞ ᱫᱟᱯᱟᱞ, ᱯᱟᱞᱚᱜ ᱠᱟᱱᱟ ᱦᱮᱸ ᱥᱮ ᱵᱟᱝ ᱾ ᱛᱟᱦᱚᱞᱮ ᱱᱚᱜᱼᱚ ᱱᱚᱝᱠᱟᱱ ᱩᱭᱦᱟᱹᱨ ᱵᱷᱟᱵᱽᱱᱟ ᱫᱚ ᱪᱮᱫ ᱞᱮᱠᱟ ᱟᱹᱭᱠᱟᱹᱣ ᱫᱟᱲᱮᱭᱟᱜ ᱠᱟᱱᱟ, ᱡᱮ ᱥᱟᱹᱨᱤᱜᱮ ᱟᱵᱚ ᱢᱟᱹᱱᱢᱤ ᱮ ᱛᱤᱱᱟᱹᱜ ᱵᱚᱱ ᱯᱚᱱᱰᱤᱛ ᱠᱟᱱᱟ, ᱥᱮ ᱛᱤᱱᱟᱹᱜ ᱵᱚᱱ ᱵᱚᱠᱟ ᱜᱮᱭᱟ, ᱥᱮ ᱛᱤᱱᱟᱹᱜ ᱵᱚᱱ ᱞᱮᱞᱦᱟ ᱜᱮ ᱾ ᱚᱱᱟ ᱠᱟᱛᱷᱟ ᱱᱤᱭᱟᱹ ᱟᱢ ᱢᱟᱥᱮ ᱢᱤᱫ ᱵᱟᱨ ᱠᱟᱛᱷᱟ ᱞᱟᱹᱭᱟᱜᱢᱮ ᱾
ᱯᱩᱭᱞᱩ ᱛᱮᱜᱮᱧ ᱞᱟ. ᱭᱟᱜ ᱯᱩᱭᱞᱩ ᱨᱮᱜᱤᱧ ᱞᱟᱹᱭᱟ ᱟᱵᱚᱣᱟᱜ ᱥᱟᱱᱛᱟᱲ ᱥᱚᱢᱟᱡᱽ ᱨᱮᱱᱟᱜ ᱡᱟᱦᱟᱸ ᱵᱤᱪᱟᱹᱨ-ᱟᱪᱟᱨ, ᱵᱚᱱ ᱫᱩᱲᱩᱵᱼᱟ ᱵᱤᱪᱟᱹᱨ- ᱟᱪᱟᱨ ᱢᱟᱱᱮ ᱟᱹᱰᱤ ᱮ ᱵᱤᱪᱟᱹᱨ ᱟᱪᱟᱨ ᱫᱚ ᱟᱵᱚ ᱫᱚ ᱞᱚᱴᱟ ᱥᱟᱵ ᱠᱟᱛᱮ, ᱞᱚᱴᱟ ᱫᱟᱜ ᱫᱚᱲᱚᱢ ᱠᱟᱛᱮ ᱵᱚᱱ ᱫᱩᱲᱩᱵ-ᱟ ᱟᱵᱚ ᱫᱚ ᱾ ᱜᱮ ᱫᱩᱲᱩᱵ ᱫᱚᱦᱚ ᱠᱟᱛᱮ ᱫᱚ, ᱢᱮᱱᱠᱷᱟᱱ ᱟᱵᱚ ᱫᱚ ᱥᱟᱱᱟᱢᱟᱜ ᱱᱟᱯᱟᱭᱟᱜ ᱵᱚᱱ ᱪᱮᱥᱴᱟᱭᱟ ᱱᱚᱰᱮ ᱫᱚ, ᱠᱚᱭᱡᱮ ᱠᱷᱟᱹᱯᱟᱹᱨᱤ ᱵᱟᱝ ᱠᱷᱟᱱ ᱚᱸᱰᱮ ᱫᱚ ᱡᱟᱦᱟᱱᱟᱜ ᱜᱮ ᱥᱩᱯᱩᱞᱩᱠ ᱛᱟᱞᱟᱛᱮ ᱢᱤᱫᱴᱟᱝ ᱱᱟᱯᱟᱭ ᱟᱲᱟᱝ ᱛᱮ ᱨᱚᱲ ᱥᱮ ᱪᱤᱠᱟᱹᱛᱮ ᱥᱚᱞᱦᱮ ᱜᱟᱱᱚᱜ ᱾ ᱚᱱᱟ ᱞᱟᱹᱜᱤᱫ ᱵᱚᱱ ᱫᱩᱲᱩᱵ ᱟᱠᱟᱱᱟ ᱢᱮᱱᱠᱷᱟᱱ ᱱᱚᱸᱰᱮ ᱫᱚ ᱠᱷᱟᱹᱯᱟᱹᱨᱤ ᱛᱟᱯᱟᱢ ᱫᱚ ᱮᱠᱟᱞ ᱵᱟᱝᱜᱮ ᱞᱟᱹᱠᱛᱤᱜ ᱠᱟᱱᱟ ᱢᱮᱱᱠᱷᱟᱱ ᱮᱠᱷᱟᱱ ᱱᱮᱛᱟᱨᱤᱧ ᱧᱮᱞᱫᱟ ᱾ ᱢᱤᱫ ᱵᱟᱨ ᱫᱚ ᱱᱚᱝᱠᱟ ᱠᱷᱟᱹᱯᱟᱹᱨᱤ ᱛᱟᱯᱟᱢ ᱮ ᱵᱚᱱ ᱛᱮᱭᱟᱨᱮᱫ ᱜᱮᱭᱟ ᱫᱟᱛᱮ ᱪᱤᱠᱟᱹᱜ ᱠᱟᱱᱟ ᱱᱮᱛᱟᱨ ᱫᱚ ᱡᱟᱦᱟᱱ ᱠᱷᱟᱹᱯᱟᱹᱨᱤ ᱛᱟᱯᱟᱢ ᱞᱮᱠᱷᱟᱱ ᱜᱮ ᱯᱳᱭᱞᱳ ᱵᱚᱱ ᱩᱭᱦᱟᱹᱨ ᱮᱫᱟ ᱤᱧ ᱫᱚ ᱚᱠᱚᱭ ᱯᱟᱦᱴᱷᱟᱧ ᱨᱚᱲᱟ᱾
ᱢᱟᱱᱮ ᱯᱟᱣᱴᱷᱟᱜ ᱠᱟᱱᱟ ᱾ ᱤᱧ ᱫᱚ ᱦᱟᱹᱱᱤ ᱯᱟᱣᱴᱷᱟᱧ ᱨᱚᱲᱟ, ᱥᱮ ᱱᱟᱹᱭ ᱯᱟᱣᱴᱟᱣ ᱥᱟᱹᱨᱤ ᱵᱟᱝ ᱡᱮ ᱚᱠᱟ ᱡᱤᱱᱤᱥ ᱥᱟᱹᱨᱤᱭᱟ ᱡᱮ ᱥᱟᱹᱨᱤᱭᱟᱜ ᱜᱮᱵᱚᱱ ᱜᱟᱯᱟᱞ ᱢᱟᱨᱟᱣᱟ ᱾ ᱜᱟᱯᱟᱞ ᱢᱟᱨᱟᱣ ᱞᱮᱠᱷᱟᱱ ᱱᱟᱯᱟᱭ ᱾ ᱚᱱᱠᱟᱱ ᱩᱭᱦᱟᱹᱨ ᱵᱷᱟᱵᱽᱱᱟ ᱫᱚ ᱱᱮᱛᱟᱨ ᱠᱷᱩᱵ ᱠᱚᱢ ᱠᱟᱱ ᱛᱟᱵᱚᱱᱟ ᱾ ᱚᱱᱟ ᱠᱷᱟᱹᱛᱤᱨ ᱛᱮ ᱧᱮᱞᱫᱟᱹᱧ ᱱᱚᱝᱠᱟ ᱢᱟᱱᱮ ᱵᱟᱝ ᱫᱩᱥᱤᱜ ᱦᱚᱸᱭ ᱫᱩᱥᱤᱜ ᱠᱟᱱᱟ ᱾ ᱫᱩᱥᱤ ᱠᱟᱹᱡ ᱫᱚ ᱵᱟᱝ ᱵᱟᱭ ᱫᱩᱥᱩ ᱠᱟᱱᱟ ᱾ᱢᱟᱱᱮ ᱚᱱᱠᱟ ᱠᱟᱛᱮᱫ ᱠᱟᱹᱭᱡᱟᱹ ᱠᱷᱟᱹᱯᱟᱹᱨᱤ ᱫᱚ ᱛᱮᱭᱟᱨ ᱟᱠᱟᱜ ᱜᱮ ᱢᱮᱱᱟᱜ ᱛᱟᱵᱚᱱᱟ ᱾ ᱤᱧ ᱫᱚ ᱱᱚᱝᱠᱟᱧ ᱢᱚᱱᱮᱭᱟ ᱾
ᱪᱤᱠ ᱮᱜ ᱵᱟᱨᱮ ᱦᱮ ᱠᱟᱛᱷᱟ ᱫᱚ ᱠᱟᱱ ᱜᱮᱭᱟ ᱱᱚᱜᱼᱚ ᱱᱚᱝᱠᱟᱱ ᱜᱮ ᱾ ᱟᱫᱚ ᱱᱤᱝᱠᱟᱹ ᱞᱮᱠᱟ ᱨᱮᱜᱮ ᱤᱧᱦᱚᱸ ᱢᱮᱱ ᱚᱱᱟᱨᱮ ᱮᱸᱻ ᱩᱱᱠᱩ ᱡᱟᱦᱟᱸ ᱢᱤᱫᱴᱟᱝ ᱦᱩᱰᱤᱧ ᱦᱩᱰᱤᱧ ᱡᱤᱭᱟᱹᱞᱤ ᱠᱷᱟᱹᱛᱤᱨ ᱛᱮ ᱡᱟᱦᱟᱸ ᱠᱟᱹᱭᱡᱟᱹ ᱠᱷᱟᱹᱯᱟᱹᱨᱤ ᱞᱮᱱ ᱫᱚᱟᱠᱚ ᱦᱮᱸ ᱥᱮ ᱵᱟᱝ᱾ ᱚᱱᱟ ᱠᱷᱟᱹᱛ ᱟᱠᱚ ᱰᱟᱰᱚᱢ ᱦᱩᱭᱮᱱ ᱛᱟᱠᱚ ᱥᱮ ᱰᱟᱰᱚᱢ ᱦᱚᱪᱚᱭᱮᱱᱟᱠᱚ ᱢᱤᱫ ᱵᱟᱨ ᱦᱚᱲ ᱫᱚ ᱛᱷᱟᱱᱟ ᱯᱩᱞᱤᱥ ᱠᱟᱛᱮᱫ᱾ ᱛᱟᱦᱚᱞᱮ ᱱᱚᱜᱼᱚ ᱱᱚᱝᱠᱟ ᱱᱚᱣᱟ ᱫᱚ ᱮᱠᱵᱟᱨᱮ ᱟᱵᱚ ᱢᱟᱹᱱᱢᱤᱭᱟᱜ ᱡᱟᱦᱟᱸ ᱩᱭᱦᱟᱹᱨ ᱵᱷᱟᱵᱽᱱᱟ᱾ ᱥᱮ ᱠᱟᱹᱢᱤ ᱠᱟᱹᱨᱥᱤ ᱠᱟᱹᱥᱱᱤ ᱠᱚ ᱱᱚᱜᱼᱚ ᱱᱚᱣᱟ ᱠᱚᱫᱚ ᱮᱠᱟᱞ ᱮᱠᱵᱟᱨᱮ ᱮᱸ ᱚᱞ ᱯᱟᱲᱦᱟᱣ ᱨᱮᱱᱟᱜ ᱵᱟᱝ ᱥᱤᱠᱷᱱᱟᱹᱛᱚᱜ ᱧᱟᱢ ᱨᱮᱱᱟᱜ ᱱᱚᱣᱟ ᱫᱚ ᱮᱠᱵᱟᱨᱮ ᱥᱮ ᱥᱟᱹᱨᱤ ᱠᱟᱛᱷᱟ ᱜᱮ ᱨᱟᱠᱟᱵ ᱥᱟᱵ ᱨᱟᱠᱟᱵ ᱟᱠᱟᱱᱟ ᱱᱚᱣᱟ, ᱫᱚ ᱦᱳᱭᱥᱮ᱾ ᱡᱟᱭᱦᱳ ᱤᱱᱟᱹ ᱛᱟᱭᱚᱢ ᱟᱨ ᱢᱤᱫᱴᱟᱝ ᱠᱟᱛᱷᱟ ᱡᱮ ᱱᱚᱜᱼᱚᱭ ᱱᱚᱠᱟᱱ ᱠᱟᱛᱷᱟᱭ ᱥᱟᱵ ᱨᱟᱠᱟᱵ ᱦᱚᱪᱚ ᱞᱮᱫᱟ ᱡᱮ ᱦᱟᱹᱱᱤ ᱰᱟᱰᱚᱢ ᱞᱮᱫᱮᱭᱟ ᱠᱚ ᱤᱱᱟᱹ ᱛᱟᱭᱚᱢ ᱩᱱᱤ ᱨᱟᱺᱰᱤ ᱞᱮᱱᱟᱭ, ᱦᱮᱸ ᱥᱮ ᱵᱟᱝ ᱨᱟᱺᱰᱤ ᱛᱟᱭᱚᱢ, ᱟᱨ ᱛᱟᱨᱯᱚᱨᱮ ᱩᱱᱠᱩ ᱜᱟᱹᱭ ᱰᱟᱝᱨᱟ ᱨᱳᱜᱽ ᱟᱡᱟᱨ ᱠᱷᱚᱱ ᱠᱚ ᱥᱮ ᱨᱳᱜᱽ ᱟᱡᱟᱨ ᱛᱮᱠᱚ ᱜᱩᱡᱩᱜ ᱠᱟᱱ ᱛᱟᱦᱮᱸᱫ ᱟᱫᱚ ᱩᱱ ᱥᱚᱢᱚᱭ ᱫᱚ ᱰᱟᱠᱛᱟᱨ ᱯᱟᱹᱛᱤ ᱨᱮᱱ ᱫᱚ ᱩᱱᱟᱹᱜ ᱫᱚ ᱵᱟᱠᱚ ᱛᱟᱦᱮᱸ ᱠᱟᱱ ᱜᱮᱭᱟ ᱦᱮᱸ ᱥᱮ ᱵᱟᱝ᱾ ᱩᱱᱠᱩ ᱫᱚ ᱥᱟᱺᱜᱤᱧ ᱥᱟᱺᱜᱤᱧ ᱠᱚᱨᱮ ᱜᱮᱠᱚ ᱛᱟᱦᱮᱸ ᱠᱟᱱᱟ, ᱥᱚᱨᱠᱟᱨᱤ ᱯᱟᱦᱴᱟ ᱥᱮᱫ ᱠᱷᱚᱱ ᱰᱟᱠᱛᱟᱨ ᱠᱚᱫᱚ᱾ ᱟᱫᱚ ᱟᱵᱚ ᱫᱚ ᱵᱟᱵᱚᱱ ᱵᱟᱲᱟᱭᱟ ᱨᱚᱲ ᱨᱚᱛᱚᱲ ᱪᱮᱫ ᱦᱚᱸ ᱵᱟᱵᱚᱱ ᱵᱟᱲᱟᱭᱟ᱾ ᱚᱠᱟ ᱞᱮᱠᱟ ᱠᱟᱛᱮᱮᱫ ᱱᱩᱠᱩ ᱰᱟᱠᱛᱟᱨ ᱠᱚ ᱧᱟᱢᱚᱜᱼᱟ ᱥᱟᱹᱨᱤᱮ ᱨᱳᱜᱽ ᱧᱟᱢᱮᱫ ᱠᱚᱣᱟ ᱥᱮ ᱰᱟᱹᱱ ᱮ ᱡᱚᱢᱮᱫ ᱠᱚᱣᱟ ᱱᱚᱜᱼᱚ ᱱᱚᱣᱟ ᱠᱟᱛᱷᱟ ᱫᱚ ᱢᱤᱫᱴᱟᱝ ᱟᱵᱚᱣᱟᱜ ᱫᱚ ᱛᱟᱦᱮᱸ ᱠᱟᱱ ᱜᱮᱭᱟ ᱰᱟᱹᱱ ᱠᱟᱛᱷᱟ ᱫᱚ ᱦᱮᱸ ᱥᱮ ᱵᱟᱝ ᱮᱵᱚᱝ ᱱᱤᱛᱚᱜ ᱦᱚᱸ ᱦᱮᱱᱟᱜ ᱟᱠᱟᱫ ᱜᱮᱭᱟ ᱟᱫᱚ᱾ ᱠᱟᱛᱷᱟᱮ ᱦᱩᱭᱩᱜ ᱠᱟᱱᱟ ᱡᱮ ᱩᱱᱤᱮ ᱥᱟᱹᱨᱤᱜᱮ ᱚᱱᱟ ᱮ ᱰᱟᱹᱱ ᱡᱚᱢ ᱠᱟᱛᱮᱮᱫ ᱜᱮ ᱚᱱᱠᱟ ᱠᱚ ᱛᱟᱦᱮᱸᱫᱼᱟ ᱠᱤ ᱚᱱᱟ ᱫᱚ ᱵᱟᱝ᱾ ᱢᱮᱱᱠᱷᱟᱱ ᱩᱱᱠᱩ ᱫᱚ ᱦᱩᱭᱩᱜ ᱠᱟᱱᱟ ᱠᱚ ᱨᱳᱜᱽ ᱟᱡᱟᱨ ᱛᱮᱠᱚ ᱜᱩᱡᱩᱜ ᱠᱟᱱ ᱛᱟᱦᱮᱸᱼᱟ ᱠᱚ᱾ ᱟᱫᱚ ᱚᱱᱮ ᱚᱱᱟᱨᱮ ᱚᱱᱮ ᱡᱟᱦᱟᱸ ᱡᱟᱱ ᱠᱟᱛᱷᱟ ᱡᱟᱱ ᱦᱟᱯᱟ ᱠᱟᱛᱷᱟ᱾ ᱚ ᱡᱮ ᱚᱱᱠᱟ ᱰᱟᱹᱱ ᱫᱚ ᱠᱟᱛᱮ ᱩᱱᱤ ᱠᱚ ᱫᱟᱞ ᱵᱟᱲᱟ ᱞᱮᱫᱮᱭᱟ ᱡᱮ ᱱᱚᱜᱚ ᱱᱚᱣᱟ ᱫᱚ ᱟᱢ ᱪᱮᱫ ᱞᱮᱠᱟᱱ ᱠᱟᱛᱷᱟᱢ ᱞᱟᱹᱭ ᱦᱚᱪᱚᱭᱟ ᱾ ᱱᱚᱜᱼ ᱱᱚᱣᱟ ᱠᱚ ᱥᱟᱸᱫᱮᱥ ᱚᱠᱟ ᱞᱮᱠᱟᱱ ᱥᱟᱸᱫᱮᱥᱮ ᱮᱢ ᱫᱟᱲᱮ ᱠᱟᱣᱫᱟᱭ ᱢᱮᱱᱛᱮ᱾ ᱟᱢ ᱚᱱᱚᱞᱤᱭᱟᱹ ᱠᱟᱛᱷᱟᱢ ᱞᱟᱹᱭ ᱦᱚᱪᱚᱭᱟ᱾
ᱟᱫᱚ ᱤᱧᱟᱹᱜ ᱢᱮᱱ ᱠᱟᱛᱷᱟ ᱫᱚᱟᱱᱮ ᱡᱟᱦᱟᱸ ᱟᱸᱫᱷᱟ ᱯᱟᱹᱛᱭᱟᱹᱣ ᱰᱟᱹᱞᱭᱟᱹ ᱞᱟᱝ ᱜᱟᱯᱟᱞ ᱢᱟᱨᱟᱜ ᱠᱟᱱᱟ ᱚᱱᱟ ᱛᱮᱫᱚ ᱤᱧᱟᱹᱜ ᱫᱚ ᱢᱤᱫᱴᱟᱝ ᱦᱮ ᱟᱹᱰᱤ ᱢᱟᱨᱟᱝ ᱢᱤᱫᱴᱟᱝ ᱟᱛᱳ ᱛᱟᱞᱟ ᱨᱮᱦᱚᱸ ᱢᱤᱫᱴᱟᱝ ᱰᱤᱥᱮᱱ ᱞᱮ ᱠᱚᱨᱟᱣ ᱠᱟᱫᱟ, ᱟᱞᱮ ᱡᱩᱣᱟᱹᱱ ᱚᱞᱚᱜ ᱯᱟᱲᱦᱟᱣ ᱜᱤᱫᱽᱨᱟᱹ ᱢᱤᱫ ᱵᱟᱨ ᱦᱚᱲ ᱛᱟᱞᱟᱛᱮ ᱡᱟᱦᱟᱸ ᱫᱚ ᱟᱞᱮ ᱢᱟᱺᱡᱷᱤ ᱦᱟᱲᱟᱢ ᱦᱚᱸ ᱱᱚᱣᱟᱭ ᱢᱟᱱᱟᱣ ᱵᱟᱛᱟᱣ ᱟᱠᱟᱫ ᱛᱟᱞᱮᱭᱟᱭ᱾
ᱚᱱᱟ ᱫᱚ ᱦᱩᱭᱩᱜ ᱠᱟᱱᱟ ᱱᱚᱝᱠᱟᱱ ᱠᱟᱛᱷᱟ ᱟᱞᱚ ᱛᱟᱞᱟᱨᱮ ᱟᱹᱰᱤ ᱧᱮᱞ ᱦᱩᱭ ᱟᱠᱟᱱᱟ ᱨᱟᱯᱟᱪᱟᱜ ᱫᱤᱥᱚᱢ᱾ ᱛᱟᱞᱟᱨᱮ ᱧᱮᱞᱚᱜ ᱠᱟᱱᱟ, ᱚᱱᱟ ᱠᱷᱟᱹᱛᱤᱨ ᱛᱮ ᱟᱞᱮ ᱟᱛᱳ ᱫᱚ ᱠᱚᱢ ᱠᱚᱨᱮ ᱢᱚᱬᱮ ᱛᱩᱨᱩᱭ ᱥᱮᱨᱢᱟ ᱞᱟᱦᱟ ᱠᱷᱚᱱᱞᱮ ᱱᱚᱝᱠᱟ ᱞᱮ ᱟᱹᱭᱤᱱ ᱟᱠᱟᱫᱟ᱾ ᱡᱮ ᱟᱛᱳ ᱛᱟᱞᱟ ᱨᱮᱫᱚ ᱠᱳᱱᱳ ᱰᱟᱹᱱ ᱰᱟᱹᱯᱟᱹᱱ ᱞᱤᱭ ᱜᱟᱞᱢᱟᱨᱟᱣ ᱢᱟᱺᱡᱷᱤ ᱦᱟᱲᱟᱢ ᱵᱟᱭ ᱫᱩᱲᱩᱵ ᱫᱟᱲᱮᱭᱟᱜᱼᱟ᱾ ᱠᱟᱨᱚᱱ ᱫᱚ ᱚᱱᱟ ᱫᱚ ᱠᱳᱱᱳ ᱫᱤᱱ ᱚᱠᱚᱭ ᱦᱚᱸ ᱫᱟᱭᱤᱛᱛᱚ ᱠᱟᱛᱮ ᱵᱟᱢ ᱫᱳᱥ ᱫᱟᱲᱮᱭᱟᱫᱟᱟ ᱩᱱᱤ ᱫᱚ ᱰᱟᱹᱱ ᱠᱟᱱᱟ ᱦᱟᱹᱱᱤ ᱵᱟᱝ ᱠᱟᱱᱟᱭ᱾ ᱩᱱᱤ ᱫᱚ ᱱᱚᱣᱟ ᱫᱤᱭᱮᱜᱮ ᱟᱵᱚ ᱫᱚ ᱟᱛᱳ ᱨᱮ ᱵᱟᱵᱚᱱ ᱡᱟᱦᱟᱸᱭ ᱜᱮ ᱞᱟᱹᱭᱭᱟ ᱤᱧ ᱠᱚ ᱱᱚᱝᱠᱟᱧ ᱠᱟᱱᱟ ᱩᱱᱤᱜᱮ ᱩᱞᱴᱟᱹ ᱵᱤᱪᱟᱹᱨᱟᱭ ᱢᱮ ᱦᱩᱭᱩᱜᱼᱟ ᱫᱚᱨᱠᱟᱨ ᱚᱱᱟ ᱠᱷᱟᱹᱛᱤᱨ ᱛᱮ ᱱᱤᱛᱚᱜ ᱟᱞᱮ ᱟᱛ ᱨᱮᱫᱚ ᱚᱱᱟ ᱱᱤᱭᱮ ᱫᱚ ᱟᱹᱰᱤ ᱥᱩᱠ ᱥᱟᱱᱛᱤ ᱢᱮᱱᱟᱜ ᱞᱮᱭᱟ ᱚᱱᱟ ᱨᱮᱫᱚ ᱫᱚ ᱠᱟᱹᱴᱤᱡ ᱚᱠᱚᱭ ᱡᱮ ᱠᱷᱟᱹᱯᱟᱹᱨᱤ ᱵᱟᱹᱱᱩᱜ ᱞᱮᱭᱟ᱾ ᱮ ᱥᱟᱶᱛᱮ ᱯᱩᱲᱥᱤ ᱠᱚᱨᱮᱜ ᱱᱚᱜ ᱱᱚᱝᱠᱟ ᱜᱚᱴᱟᱣ ᱞᱮᱱᱟ ᱟᱹᱰᱤ ᱠᱚ ᱠᱷᱟᱹᱯᱟᱹᱨᱤᱱᱟ ᱱᱚᱝᱠᱟ, ᱟᱹᱰᱤ ᱮᱸᱻ᱾ ᱥᱚᱢᱟᱫᱷᱟᱱ ᱛᱟᱞᱟ ᱛᱮᱜᱮ ᱱᱚᱝᱠᱟ ᱞᱮ ᱢᱚᱴᱟᱢᱩᱴᱤ ᱞᱮ ᱢᱮᱴᱟᱣ ᱟᱠᱟᱫ ᱥᱩᱠ ᱥᱟᱱᱛᱤ ᱛᱮ ᱢᱮᱱᱟᱜ ᱠᱚᱣᱟ᱾
ᱦᱳᱭ ᱦᱳᱭ ᱮᱠᱵᱟᱨᱮ ᱡᱚᱛᱷᱟᱛ ᱠᱟᱛᱷᱟ ᱠᱟᱱ ᱜᱮᱭᱟ ᱵᱟᱝ ᱫᱚ ᱵᱟᱝ ᱟᱫᱚ ᱮᱸ ᱚᱠᱟ ᱥᱚᱢᱚᱭ ᱚᱠᱟᱞᱟᱜᱟᱜ ᱚᱠᱚᱭ ᱠᱚ ᱩᱭᱦᱟᱹᱨ ᱵᱟᱹᱵᱤᱭᱟᱠᱚ ᱚᱱᱟ ᱦᱩᱭᱩᱜ ᱠᱟᱱᱟ ᱢᱮᱱ ᱠᱟᱛᱷᱟ ᱚᱱᱟ ᱨᱮᱱᱟᱜ᱾ ᱠᱚ ᱞᱟᱹᱭᱟ ᱩᱱᱠᱩ ᱦᱚᱸ ᱵᱮᱥ ᱨᱮᱱᱟᱝ ᱨᱤᱠᱟᱹ ᱵᱟᱝ ᱦᱩᱭ ᱠᱟᱛᱮ ᱛᱮ ᱟᱸᱻ ᱩᱱᱠᱩ ᱪᱮᱫ ᱞᱮᱠᱟ ᱠᱟᱛᱮ ᱠᱚ ᱱᱟᱯᱟᱭᱚᱜ ᱚᱱᱟ ᱵᱟᱝ ᱠᱟᱛᱮ ᱦᱟᱱᱟ ᱰᱟᱹᱱ ᱥᱟᱵ ᱠᱚ ᱯᱟᱸᱡᱟ ᱩᱰᱩᱠᱮᱱᱟ ᱠᱚ ᱦᱮᱸ ᱥᱮ ᱵᱟᱝ᱾ ᱟᱫᱚ ᱱᱚᱜᱼᱚᱭ ᱡᱮ ᱱᱚᱜ ᱱᱚᱣᱟ ᱠᱚᱨᱮᱱᱟᱜ ᱮᱠᱵᱟᱨᱮ ᱥᱟᱹᱛᱛᱤᱜᱮ ᱱᱚᱣᱟ ᱫᱚ ᱚᱞ ᱯᱟᱲᱦᱟᱣ ᱨᱮᱱᱟᱜ ᱚᱵᱷᱟᱵᱽ ᱠᱷᱟᱹᱛᱤᱨ ᱛᱮᱜᱮ ᱱᱚᱣᱟ ᱫᱚ᱾ ᱥᱟᱹᱨᱤ ᱠᱟᱛᱷᱟ ᱠᱟᱱ ᱜᱮᱭᱟ ᱥᱮ᱾ ᱥᱮ ᱪᱮᱢ ᱞᱟᱹᱭ ᱪᱚᱭ-ᱟ?
ᱦᱮᱸ ᱮᱠᱵᱟᱨ ᱥᱟᱹᱨᱤ ᱠᱟᱛᱷᱟ ᱪᱮᱫᱟᱜ ᱥᱮ ᱟᱵᱚ ᱫᱚ, ᱱᱤᱛᱚᱜ ᱱᱚᱣᱟ ᱦᱮᱨᱟ ᱦᱤᱨᱤ ᱦᱮᱯᱨᱟᱣ ᱡᱩᱜᱽ ᱨᱮ ᱦᱮᱡ ᱠᱟᱛᱮᱜ ᱱᱚᱝᱠᱟ ᱢᱤᱫᱴᱟᱝ ᱟᱸᱫᱷᱟ ᱯᱟᱹᱛᱭᱟᱹᱣ ᱛᱮᱵᱚᱱ ᱟᱸᱫᱷᱟ ᱠᱚᱜᱼᱟ ᱱᱚᱝᱠᱟ ᱞᱮᱠᱷᱟᱱ ᱫᱚ ᱵᱟᱝ ᱜᱟᱱᱚᱜᱼᱟ ᱟᱵᱚ ᱫᱚ ᱥᱟᱹᱨᱤ ᱩᱛᱟᱹᱨ ᱥᱟᱹᱨᱤ ᱡᱤᱱᱤᱥ ᱯᱟᱸᱡᱟ ᱞᱟᱜᱟᱣ ᱟᱵᱚᱱᱟ ᱟᱵᱚ ᱫᱚ ᱢᱟᱨᱥᱟᱞ ᱰᱟᱦᱟᱨ ᱛᱮ ᱦᱮᱡ ᱞᱟᱜᱟᱣ ᱟᱵᱚᱱᱟ ᱟᱵᱚ ᱫᱚ ᱚᱱᱟ ᱠᱷᱟᱹᱛᱤᱨ ᱥᱮ ᱡᱟᱦᱟᱸ ᱚᱱᱚᱞᱤᱭᱟᱹ ᱡᱟᱦᱟᱸ ᱠᱚ ᱟᱹᱰᱤ ᱱᱟᱯᱟᱭ ᱱᱟᱯᱟᱭ ᱠᱟᱛᱷᱟ ᱜᱮᱠᱚ ᱚᱞ ᱨᱟᱠᱟᱵᱮᱫ ᱛᱟᱵᱚᱱᱟ ᱱᱚᱣᱟ ᱨᱮᱱᱟᱜ, ᱢᱮᱱ ᱠᱟᱛᱷᱟ ᱚᱱᱟ ᱛᱟᱞᱟᱛᱮ ᱪᱮᱫ ᱮ ᱵᱩᱡᱷᱟᱹᱣ ᱦᱚᱪᱚ ᱠᱟᱫᱟ, ᱚᱱᱟ ᱛᱟᱞᱟᱛᱮ ᱪᱮᱫ ᱢᱮᱱ ᱟᱵᱚ ᱢᱟᱹᱱᱢᱤ ᱛᱟᱞᱟ ᱨᱮ ᱪᱮᱫ ᱵᱮᱣᱨᱟᱭ ᱥᱚᱫᱚᱨ ᱥᱟᱱᱟᱭᱮ ᱠᱟᱱᱟ ᱚᱱᱟ ᱠᱟᱛᱷᱟ ᱵᱩᱡᱽ ᱞᱟᱹᱠᱛᱤᱜ ᱠᱟᱱ ᱚᱱᱟ ᱠᱷᱟᱹᱛᱤᱨ ᱱᱮᱛᱟᱨ ᱫᱚ ᱵᱮᱥᱤ ᱮᱜ ᱞᱟᱦᱟ ᱛᱮᱫᱚ ᱪᱮᱫ ᱤᱧ ᱞᱟᱹᱭᱟ ᱡᱟᱛᱨᱟ ᱯᱟᱛᱟ ᱠᱚ ᱠᱟᱛᱮ ᱠᱚ ᱩᱫᱩᱜ ᱠᱟᱛᱮᱜ ᱠᱚ ᱵᱩᱷᱟᱹᱣ ᱟᱵᱚᱱᱟ ᱠᱤᱱᱛᱩ ᱱᱚᱣᱟ ᱠᱚᱨᱮᱱᱟᱜ ᱱᱮᱛᱟᱨ ᱫᱚ ᱥᱩᱵᱤᱫᱷᱟ ᱵᱟᱹᱱᱩᱜᱼᱟ ᱚᱱᱟ ᱠᱷᱟᱹᱛᱤᱨ ᱠᱟᱹᱴᱤᱡ ᱟᱹᱰᱤ ᱮᱴᱠᱮᱴᱚᱬᱮᱜ ᱠᱟᱱ ᱞᱮᱠᱟᱧ ᱵᱩᱡᱽ ᱮᱫᱟ ᱢᱟᱹᱱᱢᱤ ᱛᱟᱞᱟᱨᱮ ᱵᱟᱝ ᱥᱚᱫᱚᱨ ᱫᱟᱲᱮᱭᱟᱜ ᱠᱟᱱᱟ᱾
ᱴᱷᱤᱠ ᱮᱠᱵᱟᱨᱮ ᱡᱚᱛᱷᱟᱛ ᱞᱟᱹᱭ ᱠᱮᱫ ᱛᱟᱞᱟᱝ ᱦᱮᱸᱥᱮ ᱦᱳᱭ ᱟᱨᱠᱤ ᱚᱱᱟ ᱞᱮᱠᱟ ᱠᱟᱛᱮᱜ ᱚᱱᱟ ᱨᱮᱱᱟᱝ ᱱᱟᱥᱮᱱᱟᱜ ᱢᱤᱫ ᱵᱟᱨ ᱠᱟᱛᱷᱟ ᱠᱚ ᱱᱟᱥᱮ ᱜᱟᱞᱢᱟᱨᱟᱣ ᱯᱟᱥᱮᱡ ᱧᱮᱞᱟᱜ ᱵᱮᱱ ᱚᱱᱟ ᱪᱮᱫ ᱞᱮᱠᱟ ᱟᱫᱚ ᱵᱟᱝ ᱱᱟᱯᱟᱭ ᱵᱚᱱ ᱠᱚᱨᱟᱣ ᱫᱟᱵᱚᱱ
ᱢᱟᱱᱮ ᱜᱚᱝᱠᱮ ᱟᱢᱟᱜ ᱨᱚᱲ ᱴᱟᱜ ᱴᱷᱤᱠ ᱧᱚᱜ ᱱᱤᱛᱚᱜ ᱫᱚ ᱵᱟᱝ ᱟᱸᱡᱚᱢ ᱧᱟᱢ ᱞᱮᱱ ᱛᱟᱢᱟ᱾
ᱦᱮᱸ ᱢᱟᱱᱮ ᱟᱸᱡᱚᱢ ᱵᱟᱝ ᱟᱸᱡᱚᱢ ᱞᱮᱱ ᱛᱟᱢᱟ ᱟᱨ ᱱᱚᱜᱼᱚᱭ ᱱᱤᱛᱚᱜ ᱚᱠᱛᱚ ᱚᱠᱛᱚ ᱠᱚ ᱦᱩᱭ ᱠᱟᱱ ᱛᱟᱞᱟᱝ ᱴᱷᱤᱠ ᱜᱮᱭᱟ ᱛᱟᱦᱚᱞᱮ ᱩᱱᱟᱹᱜ ᱫᱷᱟᱹᱵᱤᱡ ᱜᱮᱞᱟᱝ ᱧᱟᱯᱟ ᱨᱚᱯᱚᱲᱟᱞᱟᱝ ᱟᱨ ᱯᱚᱨᱮ ᱛᱮᱞᱟᱝ ᱜᱚᱞᱯᱚᱭᱟ
ᱟᱪᱪᱷᱟ ᱴᱷᱤᱠ ᱜᱮᱭᱟ